ᱦᱮᱞᱳ
ᱞᱟᱹᱭ ᱵᱮᱱ ᱟᱡᱚᱢ ᱟᱹᱞ ᱧᱟᱢᱚᱜ ᱠᱟᱱᱟ ᱦᱮᱸ
ᱛᱟᱦᱚᱞᱮ ᱪᱮᱫ ᱵᱤᱱ ᱪᱤᱠᱟᱹᱭᱮᱫᱟ ᱱᱤᱛᱳᱜ ᱫᱚ?
ᱱᱚᱜᱼᱚᱭ ᱜᱚᱰᱟ ᱥᱮᱫ ᱞᱤᱧ ᱦᱮᱡ ᱟᱠᱟᱱᱟ᱾
ᱚ ᱦᱳᱭᱛᱚ ᱛᱟᱦᱮ ᱫᱟᱜ ᱠᱚ ᱡᱚᱨᱚ ᱵᱟᱲᱟᱭᱟ ᱥᱮ ᱵᱟᱝ ᱚᱱᱛᱮᱮᱫ ᱫᱚ
ᱵᱟᱭ ᱡᱚᱨᱚ ᱵᱟᱲᱟᱭ ᱠᱟᱜ ᱱᱚᱛᱮ ᱫᱚ ᱨᱤᱢᱤᱞ ᱨᱤᱢᱤᱞ ᱧᱚᱜ ᱠᱟᱜ ᱟᱭᱟᱭ ᱟᱨᱠᱤ ᱤᱧᱹ ᱟ ᱰ ᱵᱟᱭ ᱨᱮ ᱢᱮ ᱥᱤᱛᱩᱝ ᱠᱟᱫᱟᱭ ᱠᱟᱡᱟᱠ
ᱚ ᱚ ᱟᱞᱮᱥᱮᱫ ᱫᱚ ᱦᱟᱜ ᱫᱟᱜ ᱮ ᱡᱚᱨᱚᱭᱮᱫᱟ ᱢᱟᱱᱮ ᱠᱚᱢ ᱠᱚᱢ ᱫᱚ
ᱦᱩᱸ
ᱦᱩᱸ ᱦᱳᱭᱛᱚ ᱛᱟᱨᱯᱚᱨᱮ ᱛᱟᱦᱚᱞᱮ ᱱᱤᱛᱚᱜ ᱫᱚᱞᱟᱝ ᱜᱟᱞᱢᱟᱨᱟᱣ ᱟᱵᱚ ᱡᱟᱦᱟᱸ ᱯᱟᱹᱨᱥᱤ ᱡᱤᱛᱠᱟᱹᱨ ᱢᱟᱦᱟ ᱡᱟᱦᱟᱸ ᱵᱚᱱ ᱢᱟᱱᱟᱣ-ᱟ ᱵᱟᱭᱤᱥᱮ ᱰᱤᱥᱮᱢᱵᱚᱨ ᱚᱱᱟ ᱤᱫᱤ ᱠᱟᱛᱮᱜ᱾ ᱪᱮᱫ ᱮᱸ ᱵᱟᱲᱟᱭ ᱢᱮᱱᱟᱜ ᱛᱟᱵᱤᱱᱟ ᱛᱚ? ᱪᱮᱫᱟᱜ ᱵᱚᱱ ᱢᱟᱱᱟᱶᱟ ᱯᱟᱹᱨᱥᱤ ᱡᱤᱛᱠᱟᱹᱨᱢᱟᱦᱟᱸ? ᱦᱳᱭ ᱦᱳᱭ
ᱟᱹᱞᱤᱧ ᱜᱮᱭᱟ.
ᱦᱮᱸ ᱦᱮᱸ ᱦᱳᱭ ᱚᱱᱟ ᱤᱫᱤ ᱠᱟᱛᱮᱜ ᱜᱮᱞᱟᱝ ᱜᱟᱞᱢᱟᱨᱟᱣ-ᱟ᱾
ᱦᱮᱸᱻ
ᱛᱟᱦᱚᱞᱮ ᱢᱟ ᱞᱟᱹᱭ ᱵᱤᱱ ᱥᱮ ᱯᱟᱹᱨᱥᱤ ᱡᱤᱛᱠᱟᱹᱨ ᱢᱟᱦᱟ ᱪᱮᱫᱟᱜ ᱵᱚᱱ ᱢᱟᱱᱟᱶᱟ?
ᱯᱟᱹᱥ ᱯᱟᱹᱨᱥᱤ ᱡᱤᱛᱠᱟᱹᱨ ᱢᱟᱦᱟ ᱫᱚ ᱡᱟᱦᱟᱸ ᱟᱵᱚᱨᱮᱱ ᱯᱟᱹᱦᱤᱞ ᱦᱟᱯᱲᱟᱢ ᱠᱚ ᱠᱚ ᱛᱟᱦᱮᱸᱠᱟᱱ ᱮᱸ ᱵᱨᱤᱴᱤᱥ ᱟᱢᱩᱞ ᱨᱮ ᱩᱱᱠᱩ ᱡᱟᱦᱟᱸ ᱟᱵᱚᱣᱟᱜ ᱟᱹᱭᱫᱟᱹᱨ ᱧᱟᱢ ᱨᱮᱱᱟᱜ ᱚᱱᱟ ᱦᱮᱜᱸ ᱮᱱ ᱱᱤᱛᱚᱜ ᱡᱟᱦᱟᱸ ᱟᱹᱭᱫᱟᱹᱨ ᱟᱛᱮᱫ ᱵᱚᱱ ᱪᱟᱞᱟᱜ ᱠᱟᱱ ᱚᱱᱟ ᱟᱹᱭᱫᱟᱹᱨ ᱵᱟᱝ ᱛᱟᱦᱮᱸ ᱠᱟᱱ ᱛᱟᱵᱚᱱᱟ ᱟᱫᱚ ᱚᱱᱟ ᱩᱱᱠᱩ ᱵᱨᱤᱴᱤᱥ ᱥᱟᱞᱟᱜ ᱞᱟᱹᱲᱦᱟᱹᱭ ᱠᱟᱛᱮᱫ ᱜᱮ ᱚᱱᱟ ᱟᱹᱭᱫᱟᱹᱨ ᱫᱚᱵᱚᱱ ᱦᱟᱢᱮᱴ ᱟᱠᱟᱱᱟ
ᱦᱮᱸ ᱦᱮᱸ ᱦᱮᱸ ᱴᱷᱤᱠ ᱴᱷᱤᱠ ᱴᱷᱤᱠ ᱚᱱᱠᱟ ᱫᱚ ᱵᱟᱝ ᱛᱚ ᱱᱚᱣᱟ ᱫᱚ ᱦᱩᱭᱩᱜ ᱠᱟᱱᱟ ᱱᱚᱝᱠᱟ ᱜᱮ ᱯᱟᱹᱨᱥᱤ ᱡᱤᱛᱠᱟᱹᱨ ᱢᱟᱦᱟ ᱫᱚ ᱱᱚᱣᱟ ᱠᱷᱟᱹᱛᱤᱨ ᱛᱮᱵᱚᱱ ᱾ ᱟᱵᱚ ᱟᱜ ᱱᱚᱶᱟ ᱯᱟᱹᱨᱥᱤ ᱫᱚ ᱮ ᱯᱳᱭᱞᱳ ᱫᱚ ᱟᱵᱚ ᱟᱵᱚᱣᱟᱜ ᱯᱟᱹᱨᱥᱤ ᱟᱵᱚ ᱞᱮᱠᱟ ᱵᱚᱱ ᱛᱟᱦᱮᱸ ᱠᱟᱱᱟ᱾ ᱡᱟᱡᱤᱨ ᱯᱟᱹᱨᱥᱤ ᱟᱠᱚ ᱱᱤᱡᱮ ᱱᱤᱡᱮ ᱜᱮ ᱠᱚ ᱨᱚᱲ ᱛᱟᱦᱮᱸᱫ ᱚᱱᱟ ᱫᱚ ᱠᱟᱱᱟ ᱥᱚᱝᱵᱤᱫᱷᱟᱱ ᱨᱮᱫᱚ ᱥᱮᱞᱮᱫ ᱵᱟᱝ ᱛᱟᱦᱮᱸ ᱠᱟᱱᱟ᱾ ᱟᱵᱚᱣᱟᱜ ᱯᱟᱹᱨᱥᱤ ᱫᱚ ᱟᱵᱚ ᱫᱚ ᱟᱵᱚ ᱵᱚᱱ ᱨᱚᱲ ᱛᱟᱦᱮᱸ ᱟᱵᱚᱮᱱ ᱢᱟᱹᱱᱢᱤ ᱠᱚᱠᱚ ᱨᱚᱲ ᱵᱟᱲᱟᱭ ᱛᱟᱦᱮᱸ᱾ ᱥᱟᱶᱛᱮ ᱚᱱᱟᱜᱮ ᱛᱟᱦᱮᱸ ᱠᱟᱱᱟ ᱛᱚ ᱱᱚᱶᱟ ᱨᱮᱱᱟᱜ ᱫᱚ ᱠᱳᱱᱳ ᱤᱭᱟᱹ ᱫᱚ ᱵᱟᱝ ᱥᱤᱠᱲᱤᱛᱤ ᱠᱚᱫᱚ ᱵᱟᱝ ᱧᱟᱢ ᱛᱟᱦᱮᱸ ᱮ ᱤᱭᱟᱹ ᱞᱮᱠᱟᱛᱮ ᱡᱟᱦᱟᱸ ᱫᱚ ᱥᱚᱨᱠᱟᱨᱟᱜ ᱤᱭᱟᱹ ᱞᱮᱠᱟᱛᱮ ᱛᱚ ᱚᱱᱟᱜᱮ ᱫᱩ ᱦᱟᱡᱟᱨ ᱛᱤᱱ ᱨᱮᱱᱟᱜ ᱵᱟᱭᱤᱥᱮ ᱰᱤᱥᱮᱢᱵᱚᱨ ᱦᱤᱞᱳᱜ ᱮ ᱚᱱᱟ ᱫᱚ ᱥᱤᱠᱨᱤᱛᱤ ᱧᱟᱢ ᱞᱮᱫᱟᱭ ᱤᱨᱟᱹᱞ ᱨᱮᱱᱟᱜ ᱮ ᱜᱟᱛᱟᱠ ᱨᱮ ᱥᱮᱞᱮᱫ ᱞᱮᱱᱟ ᱚᱱᱟ ᱥᱟᱱᱛᱟᱲᱤ ᱯᱟᱹᱨᱥᱤ᱾ ᱛᱚ ᱚᱱᱮ ᱚᱱᱟᱜᱮ ᱚᱱᱟ ᱠᱷᱟᱹᱛᱤᱨ ᱛᱮ ᱟᱵᱚ ᱱᱚᱣᱟ ᱵᱟᱭᱤᱥ ᱰᱤᱥᱮᱢᱵᱚᱨ ᱫᱚ ᱵᱚᱱ ᱢᱟᱱᱟᱣᱟ ᱢᱟᱱᱟᱣ ᱟᱵᱚᱱ᱾ ᱛᱟᱦᱚᱞᱮ ᱞᱟᱹᱭ ᱵᱤᱱ ᱥᱮ ᱵᱟᱭᱤᱥᱮ ᱰᱤᱥᱮᱢᱵᱚᱨ ᱢᱟᱱᱟᱣ ᱚᱱᱟ ᱯᱟᱹᱨᱥᱤ ᱥᱚᱝᱵᱤᱫᱷᱟᱱ ᱨᱮ ᱥᱮᱞᱮᱫ ᱛᱟᱭᱱᱚᱢ ᱯᱚᱨᱮ ᱠᱷᱚᱱ ᱟᱵᱚ ᱮ ᱪᱮᱫ ᱪᱮᱫ ᱱᱟᱯᱟᱭ ᱮ ᱡᱤᱱᱤᱥ ᱱᱟᱯᱟᱭ ᱡᱤᱱᱤᱥ ᱵᱚᱱ? ᱠᱚᱨᱟᱣ ᱫᱟᱲᱮᱭᱟᱜ ᱠᱟᱱᱟ ᱥᱮ ᱦᱩᱭ ᱟᱠᱟᱱ ᱛᱟᱵᱚᱱᱟ᱾
ᱡᱟᱦᱟᱸ ᱫᱚ ᱵᱟᱭᱤᱥᱮ ᱰᱤᱥᱮᱢᱵᱚᱨ ᱛᱟᱭᱱᱚᱢ ᱯᱟᱹᱨᱥᱤ ᱡᱤᱛᱠᱟᱹᱨ ᱢᱟᱦᱟ ᱛᱟᱭᱱᱚᱢ ᱟᱵᱚᱣᱟᱜ ᱡᱟᱦᱟᱸ ᱟᱹᱨᱤᱪᱟᱹᱞᱤ ᱠᱚ ᱥᱮ ᱡᱟᱦᱟᱱᱟᱜ ᱯᱩᱡᱟᱹ ᱟᱵᱚ ᱵᱚᱱ ᱥᱤᱫᱩ ᱠᱟᱹᱱᱩ ᱛᱟᱹᱠᱤᱱ ᱢᱮᱱᱟᱜ ᱠᱤᱱ ᱩᱱᱠᱤᱱ ᱩᱱᱠᱤᱱᱟᱜ ᱮ ᱡᱟᱦᱟᱸ ᱢᱩᱨᱛᱤ ᱢᱩᱨᱛᱤ ᱨᱮᱵᱚᱱ ᱯᱟᱥᱮ ᱡᱟᱦᱟᱱᱟᱜ ᱟᱵᱚ ᱟᱵᱚᱣᱟᱜ ᱠᱟᱨᱪ ᱠᱟᱞᱪᱟᱨ ᱤᱫᱤ ᱠᱟᱛᱮ ᱨᱮᱦᱚᱸ ᱵᱚᱱ ᱱᱤᱡᱮ ᱞᱮᱠᱟ ᱛᱮᱵᱚᱱ ᱥᱟᱵ ᱥᱩᱨ ᱫᱟᱲᱮᱭᱟᱜ ᱠᱟᱱᱟ᱾
ᱦᱮᱸ ᱦᱮᱸ ᱦᱮᱸ ᱮᱠᱫᱚᱢ ᱚᱱᱟᱜᱮ ᱮ ᱟᱵᱚ ᱱᱚᱣᱟ ᱯᱟᱹᱨᱥᱤ ᱥᱮᱞᱮᱫ ᱠᱟᱛᱮᱜ ᱟᱵᱚ ᱥᱚᱨᱠᱟᱨ ᱦᱚᱸ ᱮᱢ ᱡᱮ ᱥᱚᱨᱠᱟᱨ ᱴᱷᱮᱱ ᱟᱵᱚ ᱱᱚᱶᱟ ᱞᱟᱹᱜᱤᱫ ᱵᱚᱱ ᱥᱮᱞᱮᱫᱱᱟ ᱡᱮ ᱵᱟᱲᱟᱭ ᱛᱤᱭᱳᱜ ᱠᱮᱫᱟ ᱠᱚ ᱡᱮ ᱥᱚᱨᱠᱟᱨ ᱯᱟᱦᱴᱟ ᱠᱷᱚᱱ ᱡᱮ ᱥᱟᱱᱛᱟᱲᱤ ᱮ ᱮ ᱦᱚᱲ ᱥᱟᱱᱛᱟᱲ ᱦᱚᱲ ᱦᱚᱸ ᱢᱮᱱᱟᱜ ᱠᱚᱣᱟ ᱥᱟᱱᱛᱟᱲᱤ ᱛᱮ ᱡᱟᱦᱟᱸᱭ ᱠᱚ ᱨᱚᱲᱟ᱾ ᱚᱱᱟ ᱚᱱᱟ ᱠᱚ ᱥᱟᱶᱛᱮ ᱦᱚᱜᱼᱚᱭ ᱚᱱᱟ ᱯᱟᱹᱨᱥᱤ ᱥᱮᱞᱮᱫ ᱠᱟᱱ ᱛᱟᱦᱮᱸ ᱠᱷᱟᱹᱛᱤᱨ ᱛᱮᱜᱮ ᱟᱵᱚ ᱮ ᱚᱞᱚᱜ ᱯᱟᱲᱦᱟᱣ ᱥᱮ ᱥᱟᱱᱛᱟᱲ ᱦᱚᱲ ᱤᱭᱟᱹᱛᱮ ᱦᱚᱲ ᱥᱟᱱᱛᱟᱲ ᱢᱮᱱᱟᱜ ᱠᱚ ᱚᱱᱟ ᱠᱚ ᱵᱟᱲᱟᱭ ᱧᱟᱢ ᱠᱮᱫᱟ ᱛᱟᱨ ᱯᱚᱨᱮ ᱟᱵᱚ ᱚᱞᱚᱜ ᱯᱟᱲᱦᱟᱜ ᱥᱮᱫ ᱦᱚᱸᱵᱚᱱ ᱧᱟᱢ ᱠᱮᱫᱟ ᱛᱟᱨ ᱯᱚᱨᱮ ᱚᱱᱟ ᱚᱞᱪᱤᱠᱤ ᱞᱤᱯᱤ ᱡᱟᱦᱟᱸ ᱠᱚ ᱵᱮᱱᱟᱣ ᱠᱮᱫᱟ ᱯᱚᱱᱰᱤᱛ ᱨᱚᱜᱷᱩᱱᱟᱛᱷ ᱢᱩᱨᱢᱩ ᱥᱮ ᱜᱩᱨᱩ ᱜᱚᱢᱠᱮ ᱦᱮᱸ ᱯᱚᱱᱰᱤᱛ ᱨᱚᱜᱷᱩᱱᱟᱛ ᱢᱩᱨᱢᱩ ᱛᱟᱨᱯᱚᱨᱮ ᱥᱟᱫᱷᱩ ᱨᱟᱢᱪᱟᱸᱫᱽ ᱢᱩᱨᱢᱩ ᱱᱩᱠᱩ ᱠᱚᱣᱟᱜ ᱤᱭᱟᱹᱛᱮ ᱡᱟᱸ ᱚᱞᱪᱤᱠᱤ ᱞᱤᱯᱤ ᱠᱚ ᱵᱮᱱᱟᱣ ᱠᱮᱫᱟ ᱚᱱᱟ ᱚᱱᱟ ᱠᱚ ᱦᱩᱭᱱᱟ ᱚᱱᱟ ᱠᱚ ᱵᱮᱱᱟᱣ ᱠᱟᱛᱮᱜ ᱦᱚᱭ ᱟᱵᱚ ᱮ ᱥᱮᱪᱮᱫ ᱫᱟᱲᱮᱭᱟᱜ ᱠᱟᱱᱟ ᱵᱚᱱ ᱦᱮᱸ ᱵᱟᱝ᱾ ᱚᱱᱟᱛᱮ ᱥᱟᱱᱛᱟᱲᱤ ᱵᱷᱟᱥᱟ ᱥᱤᱠᱨᱤᱛᱤ ᱧᱟᱢ ᱯᱚᱨᱮ ᱠᱷᱚᱱ ᱟᱹᱰᱤ ᱜᱮ ᱮ ᱩᱱᱱᱚᱛᱤ ᱟᱠᱟᱱ ᱛᱟᱵᱚᱱᱟ ᱫᱤᱥᱚᱢ ᱪᱮᱫᱟᱜ ᱥᱮ ᱟᱵᱚ ᱡᱷᱚᱛᱚ ᱞᱮᱠᱟᱱ ᱠᱟᱹᱢᱤ ᱜᱮᱵᱚᱱ ᱫᱚᱦᱚ ᱫᱟᱲᱮᱭᱟᱜ ᱠᱟᱱᱟ ᱟᱵᱚ ᱡᱟᱦᱟᱸ ᱛᱟᱸᱦᱟ ᱨᱮ ᱟᱵᱚᱣᱟᱜ ᱵᱷᱟᱥᱟ᱾ ᱵᱚᱱ ᱨᱚᱲ ᱫᱟᱲᱮᱭᱟᱜ ᱠᱟᱱᱟ ᱡᱩᱚᱫᱤ ᱟᱵᱚ ᱥᱤᱠᱨᱤᱛᱤ ᱵᱟᱵᱚᱱ ᱧᱟᱢ ᱠᱮᱭᱟ ᱛᱟᱦᱞᱮ ᱠᱷᱟᱱ ᱫᱚ ᱟᱵᱚ ᱦᱟᱸᱰᱮ ᱱᱟᱰᱮ ᱵᱟᱵᱚᱱ ᱨᱚᱲ ᱫᱟᱲᱮ ᱠᱮᱭᱟ ᱥᱮ ᱡᱟᱦᱟᱸ ᱮ ᱡᱟᱦᱟᱸ ᱫᱚ ᱮ ᱚᱱᱠᱟᱱᱟᱜ ᱴᱷᱟᱶ ᱡᱟᱦᱟᱸ ᱫᱚ ᱥᱚᱨᱠᱟᱨ ᱤᱭᱟᱹ ᱠᱟᱹᱢᱤᱭᱟᱹ ᱠᱚᱨᱮ ᱡᱟᱦᱟᱸ ᱫᱚ ᱚᱱᱟ ᱠᱚᱨᱮ ᱫᱚ ᱟᱵᱚ ᱫᱚ ᱵᱟᱵᱚᱱ ᱨᱚᱲ ᱫᱟᱲᱮ ᱠᱮᱭᱟ ᱱᱚᱶᱟ ᱥᱟᱱᱛᱟᱲᱤ᱾ ᱡᱟᱦᱟᱸ ᱟᱹᱲᱟᱹᱛᱮ ᱥᱮ ᱟᱵᱚ ᱡᱟᱦᱟᱸ ᱞᱮᱝᱜᱩᱭᱮᱡᱽ ᱛᱮ ᱥᱟᱱᱛᱟᱲᱤ ᱞᱮᱝᱜᱩᱭᱮᱡᱽ ᱢᱮᱱᱟᱜ ᱛᱟᱵᱚ ᱚᱱᱟᱛᱮ ᱫᱚ ᱦᱮᱸ ᱵᱟᱝ ᱡᱟᱦᱟᱸ ᱵᱚᱱ ᱨᱚᱲ ᱮᱫᱟ ᱟᱵᱚ ᱱᱤᱛᱚᱜ᱾
ᱦᱮᱸ ᱡᱟᱦᱟᱸ ᱥᱤᱠᱞᱚᱡᱽ ᱢᱮᱱᱟᱜ ᱛᱟᱵᱚᱱ ᱚᱱᱟ ᱡᱟᱦᱟᱸ ᱯᱚᱱᱰᱤᱛ ᱨᱚᱜᱷᱩᱱᱟᱛᱷ ᱢᱩᱨᱢᱩ ᱦᱟᱛᱟᱣ ᱛᱟᱹᱠᱤᱱ ᱠᱤᱱ ᱵᱮᱱᱟᱣ ᱞᱮᱫ ᱟᱵᱚ ᱟᱹᱫᱤᱵᱟᱹᱥᱤ ᱤᱭᱟᱹ ᱚᱞ ᱪᱤᱠᱤ ᱚᱠᱷᱚᱨ ᱚᱱᱟ ᱛᱟᱞᱟ ᱛᱮᱜᱮ ᱟᱵᱚᱣᱟᱜ ᱪᱤᱱᱦᱟᱹᱯ ᱦᱚᱸ ᱦᱩᱭᱮᱱ ᱛᱟᱵᱚᱱᱟ
ᱮᱠᱫᱚᱢ ᱮᱠᱫᱚᱢ ᱮᱠᱫᱚᱢ
ᱵᱟᱝᱢᱟ ᱥᱟᱱᱛᱟᱲᱤ ᱦᱚᱲ ᱠᱚᱦᱚᱸ ᱢᱮᱱᱟᱜ ᱠᱚ ᱜᱮᱭᱟ ᱱᱤᱭᱟᱹ ᱫᱤᱥᱚᱢ ᱨᱮ
ᱦᱮᱸ ᱦᱮᱸ ᱮᱠᱫᱚᱢ ᱮᱠᱫᱚᱢ ᱛᱟᱦᱞᱮ ᱱᱚᱣᱟ ᱡᱟᱦᱟ ᱵᱟᱭᱤᱥᱮ ᱰᱤᱥᱮᱢᱵᱚᱨ ᱨᱮ ᱡᱟᱦᱟᱸᱭ ᱚᱱᱚᱞᱤᱭᱟᱹ ᱠᱚ ᱥᱮ ᱜᱟᱹᱠᱷᱩᱲᱤ ᱜᱚᱢᱠᱮ ᱠᱚ ᱫᱟᱨᱟᱭ ᱛᱮ ᱡᱟᱦᱟᱸ ᱵᱟᱭᱤᱥᱮ ᱯᱟᱹᱨᱥᱤ ᱡᱤᱛᱠᱟᱹᱨ ᱥᱮ ᱯᱟᱹᱨᱥᱤ ᱥᱚᱝᱵᱤᱫᱷᱟᱱ ᱨᱮ ᱥᱮᱞᱮᱫ ᱞᱮᱱᱟ ᱚᱱᱟ ᱩᱱᱠᱩᱣᱟᱜ ᱮᱱᱮᱢ ᱠᱚᱫᱚ ᱮ ᱛᱤᱱᱟᱹᱜ ᱜᱟᱱ ᱵᱤᱱ ᱢᱚᱱᱮᱭᱟ ᱟᱵᱤᱱᱟᱜ
ᱮᱢᱟᱱ ᱠᱚᱫᱚ ᱢᱚᱱᱮ ᱜᱮᱭᱟᱞᱤᱧ ᱵᱷᱟᱹᱞᱤ ᱜᱮ ᱢᱮᱱᱟᱜ ᱛᱟᱠᱚᱣᱟ ᱦᱩᱸ
ᱦᱳᱭ ᱦᱳᱭ ᱮᱠᱫᱚᱢ ᱮᱠᱫᱚᱢ ᱩᱱᱠᱩᱣᱟᱜ ᱮᱱᱮᱢ ᱠᱚᱫᱚ ᱦᱟᱸᱜ ᱡᱟᱹᱥᱛᱤ ᱜᱮᱭᱟ ᱪᱮᱫᱟᱜ ᱥᱮ ᱩᱱᱠᱩ ᱫᱟᱨᱟᱭ ᱛᱮᱜᱮ ᱦᱟᱸᱜ ᱟᱵᱚᱼᱼ ᱱᱚᱣᱟ ᱥᱮᱞᱮᱫ ᱟᱠᱟᱱᱟ ᱩᱱᱠᱩᱣᱟᱜ ᱫᱚ ᱟᱹᱰᱤ ᱟᱭᱢᱟ ᱠᱚᱴᱷᱨ ᱤᱭᱟᱹ ᱠᱟᱛᱮᱜ ᱢᱟᱱᱮ ᱯᱚᱨᱤᱥᱨᱚᱢ ᱠᱟᱛᱮᱜ ᱱᱚᱣᱟ ᱫᱚᱠᱚ ᱥᱚᱝᱵᱤᱫᱷᱟᱱ ᱨᱮᱠᱚ ᱥᱮᱞᱮᱫ ᱦᱚᱪᱚ ᱫᱟᱲᱮ ᱠᱟᱫᱟ ᱦᱮᱸ ᱵᱟᱝ ᱚᱱᱟ ᱫᱚ ᱢᱤᱫ ᱫᱤᱱ ᱛᱮᱫᱚ ᱵᱟᱝ ᱥᱮᱞᱮᱫ ᱠᱟᱱᱟ ᱟᱠᱵᱤ ᱫᱤᱱ ᱩᱱᱠᱩ ᱚᱱᱟ ᱛᱟᱭᱱᱚᱢ ᱨᱮᱠᱚ ᱟᱹᱪᱩᱨ ᱵᱟᱲᱟ ᱠᱟᱛᱮᱫ ᱠᱚ ᱥᱮᱞᱮᱫ ᱠᱟᱱᱟ ᱦᱮᱸ ᱵᱟᱝ ᱚᱱᱟ ᱛᱮ ᱩᱱᱠᱩᱣᱟᱜ ᱮᱱᱮᱢ ᱫᱚ ᱦᱟᱸᱜ ᱡᱟᱹᱥᱛᱤ ᱜᱮᱛᱟ ᱠᱚᱣᱟ ᱵᱟᱝ ᱵᱟᱝ
ᱦᱳᱭ ᱦᱳᱭ ᱡᱟᱦᱟᱸ ᱫᱚ ᱯᱟᱹᱦᱤᱞ ᱠᱷᱚᱡ ᱡᱟᱦᱟᱸ ᱮᱸᱴᱠᱮᱴᱚᱬᱮ ᱠᱚ ᱛᱟᱦᱮᱸ ᱠᱟᱱᱟ ᱚᱱᱟ ᱠᱚ ᱟᱠᱚ ᱞᱮᱠᱟᱛᱮ ᱥᱚᱞᱦᱮ ᱠᱟᱛᱮᱫ ᱡᱟᱦᱟᱸ ᱯᱟᱹᱨᱥᱤ ᱤᱭᱟᱹ ᱡᱤᱛᱠᱟᱹᱨ ᱢᱟᱦᱟ ᱨᱮᱱᱟᱜᱼᱼ ᱡᱟᱦᱟᱸ ᱡᱟᱭᱜᱟ ᱵᱚᱱᱼᱼ ᱦᱟᱢᱮᱴ ᱟᱠᱟᱫ ᱟ ᱚᱱᱟ ᱫᱚ ᱩᱱᱠᱩ ᱵᱟᱝ ᱠᱷᱟᱱ ᱢᱟ ᱵᱟᱝ ᱦᱩᱭ ᱠᱚᱜ ᱛᱟᱵᱚᱱ ᱡᱟᱦᱟᱸ ᱟᱵᱚ ᱱᱤᱭᱟᱹ ᱯᱟᱹᱨᱥᱤ ᱵᱚᱱ
ᱦᱮᱸ ᱦᱮᱸ ᱮᱠᱫᱚᱢ ᱮᱠᱫᱚᱢ ᱚᱱᱟ ᱫᱚ ᱮᱠᱫᱚᱢ ᱥᱟᱹᱨᱤ ᱠᱟᱛᱷᱟ ᱠᱟᱱ ᱜᱮᱭᱟ ᱩᱱᱠᱩ ᱠᱚ ᱡᱩᱫᱤ ᱦᱟᱸᱜ ᱱᱚᱣᱟ ᱠᱟᱹᱢᱤᱤᱨᱮ ᱵᱟᱝᱠᱚ ᱞᱟᱦᱟ ᱠᱮᱭᱟ ᱥᱮ ᱵᱟᱝᱠᱚ ᱠᱚᱨᱟᱣ ᱠᱮᱭᱟ ᱛᱟᱦᱚᱞᱮ ᱠᱷᱟᱱ ᱟᱵᱚ ᱟᱵᱚᱣᱟᱜ ᱯᱟᱹᱨᱥᱤ ᱛᱮ ᱨᱚᱲ ᱫᱟᱲᱮ ᱠᱮᱭᱟᱵᱚᱱ ᱥᱮ ᱵᱟᱝ ᱚᱱᱟ ᱚᱱᱟᱜ ᱫᱚ ᱠᱳᱱᱚ ᱤᱭᱟᱹ ᱵᱟᱹᱱᱩᱜᱼᱟ ᱥᱟᱶᱛᱮ ᱟᱵᱚ ᱡᱟᱦᱟᱸ ᱯᱟᱹᱨᱥᱤ ᱦᱩᱭ ᱯᱚᱨᱮ ᱠᱷᱚᱱ ᱟᱵᱚ ᱡᱟᱦᱟ ᱞᱤᱯᱤ ᱦᱩᱭᱱᱟ ᱯᱟᱹᱨᱥᱤ ᱯᱚᱨᱮ ᱛᱟᱯᱚᱨᱮ ᱟᱵᱚ ᱮ ᱡᱟᱦᱟᱸ ᱤᱭᱟᱹ ᱠᱚ ᱦᱩᱭᱮᱱ ᱛᱟᱵᱚᱱᱟ ᱡᱟᱦᱟᱸ ᱚᱞ ᱯᱟᱲᱦᱟᱣ ᱠᱚ ᱦᱩᱭᱩᱜ ᱠᱟᱱᱟ ᱱᱚᱣᱟ ᱠᱚᱫᱚ ᱦᱩᱭ ᱠᱚᱜᱪᱚ ᱵᱟᱝ ᱚᱱᱟ ᱠᱷᱟᱹᱛᱤᱨ ᱛᱮ ᱱᱩᱠᱩ ᱫᱟᱨᱟᱭ ᱛᱮᱜᱮ ᱟᱵᱚ ᱦᱚᱸᱜᱼᱚᱭ ᱚᱞ ᱯᱟᱲᱦᱟᱣ ᱥᱟᱶᱛᱮ ᱨᱚᱲ ᱟᱭᱢᱟ ᱠᱤᱪᱷᱩ ᱱᱚᱣᱟ ᱫᱟᱨᱟᱭ ᱛᱮᱵᱚᱱ ᱠᱟᱹᱢᱤ ᱫᱟᱲᱮᱭᱟᱜ ᱠᱟᱱᱟ ᱦᱮᱸ ᱵᱟᱝ
ᱦᱮᱸ ᱡᱟᱦᱟᱸ ᱫᱚ ᱟᱵᱚᱣᱟᱜ ᱱᱤᱛᱚᱜ ᱡᱟᱦᱟ ᱟᱛᱳ ᱨᱮ ᱪᱟᱞᱟᱣ ᱟᱠᱟᱱ ᱛᱟᱵᱚᱱᱟ ᱱᱤᱛᱚᱜ ᱡᱚᱛᱚ ᱞᱮᱠᱟ ᱠᱚ ᱵᱟᱰᱟᱭ ᱧᱟᱢ ᱱᱚᱣᱟ ᱥᱟᱱᱛᱟᱞᱤ ᱨᱮᱱᱟᱜ ᱤᱭᱟ. ᱞᱤᱯᱤ ᱦᱚᱸ ᱢᱮᱱᱟᱜ ᱜᱮᱭᱟ ᱵᱟᱝ ᱱᱩᱠᱩᱣᱟᱜ ᱥᱟ ᱥᱟᱵᱡᱮᱠᱴ ᱞᱮᱠᱟᱛᱮᱦᱚᱸ ᱪᱤᱠᱟᱹᱭ ᱱᱟ ᱦᱟᱜ ᱢᱮᱱᱟᱜ ᱠᱟᱫᱟ
ᱮᱠᱫᱚᱢ ᱮᱠᱫᱚᱢ ᱟᱨ ᱚᱱᱟ ᱥᱟᱶᱛᱮ ᱟᱵᱚ ᱜᱚᱨᱚᱵᱽ ᱥᱟᱦᱤᱡ ᱵᱚᱱ ᱞᱟᱹᱭ ᱫᱟᱲᱮᱭᱟᱜᱼᱟ ᱡᱟᱦᱟᱸᱭ ᱛᱟᱦᱟᱭ ᱴᱷᱮᱱ ᱡᱮ ᱟᱞᱮᱭᱟᱜ ᱦᱚᱸ ᱞᱤᱯᱤ ᱢᱮᱱᱟᱜ ᱛᱟᱞᱮᱭᱟ ᱥᱮ ᱟᱞᱮᱭᱟᱜ ᱵᱷᱟᱥᱟ ᱥᱤᱠᱨᱤᱛᱤᱭ ᱧᱟᱢ ᱟᱠᱟᱫᱟ ᱦᱮᱸ ᱵᱟᱝ
ᱦᱳᱭ ᱦᱳᱭ ᱵᱟᱠᱷᱟ ᱯᱟᱹᱦᱤᱞ ᱫᱚ ᱵᱟᱝ ᱛᱟᱦᱮᱸ ᱠᱟᱱ ᱛᱟ ᱛᱟᱵᱚᱱ ᱛᱮ ᱟᱵᱚ ᱫᱚ ᱟᱹᱰᱤ ᱱᱟᱦᱟᱪᱟᱨ ᱨᱮᱜᱮ ᱠᱚ
ᱦᱮᱸ ᱦᱩᱸ ᱦᱩᱸ ᱦᱮᱸ ᱦᱮᱸ ᱮᱠᱫᱚᱢ ᱮᱠᱫᱚᱢ ᱦᱳᱭ ᱦᱳᱭ ᱛᱟᱨᱯᱚᱨᱮ ᱦᱟᱜ ᱱᱚᱣᱟ ᱠᱚ ᱠᱷᱟᱹᱛᱤᱨ ᱛᱮᱜᱮ ᱟᱵᱚ ᱥᱤᱠᱨᱤᱛᱤ ᱧᱟᱢ ᱯᱚᱨᱮ ᱯᱚᱨ‌ ᱠᱷᱚᱱ ᱟᱭᱢᱟ ᱜᱚᱢᱠᱮ ᱟᱹᱰᱤ ᱚᱱᱚᱞ ᱠᱚ ᱚᱱᱚᱞ ᱚᱱᱚᱞ ᱚᱱᱚᱞ ᱠᱚᱠᱚ ᱵᱮᱱᱟᱣ ᱟᱠᱟᱫᱟ ᱥᱟᱶᱛᱮ ᱚᱱᱚᱲᱦᱤᱭᱟᱹ ᱚᱱᱟ ᱠᱚ ᱚᱱᱟ ᱠᱚ ᱟᱵᱚ ᱵᱚᱱ ᱯᱟᱲᱦᱟᱣ ᱫᱟᱲᱮᱭᱟᱜ ᱠᱟᱱᱟ ᱥᱮ ᱱᱚᱣᱟ ᱠᱚ ᱪᱷᱟᱯᱟᱜ ᱠᱟᱱᱟ ᱥᱮ ᱟᱭᱢᱟ ᱟᱭᱢᱟ ᱜᱳᱴᱟ ᱫᱤᱥᱚᱢ ᱨᱮᱱ ᱦᱚᱲ ᱠᱚᱦᱚᱸ ᱠᱚ ᱯᱟᱲᱦᱟᱣ ᱫᱟᱲᱮᱭᱟᱜ ᱠᱟᱱᱟ ᱦᱮᱸ ᱵᱟᱝ ᱚᱱᱟ ᱠᱚ ᱯᱟᱲᱦᱟᱣ ᱛᱟᱞᱟᱛᱮ ᱟᱵᱚᱦᱟᱜ ᱟᱭᱢᱟ ᱞᱮᱠᱟᱱ ᱵᱚᱱ ᱥᱮᱬᱟᱭᱫᱟ ᱦᱮᱸ ᱵᱟᱝ
ᱦᱳᱭ ᱦᱳᱭ ᱡᱟᱦᱟᱸ ᱩᱱᱠᱩᱣᱟᱜ ᱡᱟᱦᱟᱸ ᱤᱭᱟᱹ ᱚᱞ ᱚᱱᱚᱲᱦᱮ ᱛᱟᱨᱯᱚᱨᱮ ᱟᱭᱢᱟ ᱟᱭᱢᱟ ᱯᱩ ᱯᱩ ᱯᱩᱛᱷᱤ ᱠᱚᱠᱚ ᱚᱞ ᱟᱠᱟᱫᱟ ᱚᱱᱟ ᱠᱚ ᱛᱟᱞᱟᱛᱮ ᱟᱵᱚ ᱦᱚᱸᱵᱚᱱ ᱥᱤᱠᱷᱱᱟᱹᱛ ᱪᱟᱞᱟᱜ ᱠᱟᱱᱟ ᱵᱟᱝᱢᱟ ᱟᱵᱚ ᱨᱮᱱ ᱜᱩᱨᱩ ᱜᱚᱢᱠᱮ ᱛᱟᱠᱚ ᱠᱚ ᱱᱤᱭᱟᱹ ᱠᱚᱠᱚ ᱠᱚᱨᱟᱣ ᱩᱴᱩᱣ ᱟᱠᱟᱫ ᱠᱷᱟᱹᱛᱤᱨ ᱛᱮ ᱟᱜ ᱟᱵᱚ ᱦᱚᱸᱵᱚᱱ ᱟᱵᱚᱣᱟᱜ ᱞᱤᱯᱤ ᱛᱮᱵᱚᱱ ᱯᱟᱲᱦᱟᱣ ᱥᱮᱵᱚᱱ ᱚᱞᱚᱲ ᱥᱮ ᱨᱚᱲ ᱫᱟᱲᱮᱭᱟᱜ ᱠᱟᱱᱟ ᱠᱟᱱᱟ
ᱦᱚᱭ ᱦᱚᱭ ᱮᱠᱫᱚᱢ ᱮᱠᱫᱚᱢ ᱟᱫᱚ ᱟᱹᱰᱤ ᱜᱚᱨᱚᱵ ᱨᱮᱱᱟᱜ ᱠᱟᱛᱷᱟ ᱠᱟᱱᱟ ᱦᱮᱸ ᱵᱟᱝ ᱟᱵᱚ ᱵᱚᱱ ᱫᱟᱲᱮᱭᱟᱜ ᱠᱟᱱᱟ ᱚᱠᱚᱭ ᱦᱚᱸ ᱵᱟᱝᱠᱚ ᱞᱟᱹᱭ ᱫᱟᱲᱮ ᱟᱵᱚᱱᱟ ᱡᱮ ᱟᱯᱮᱭᱟᱜ ᱫᱚ ᱞᱤᱯᱤ ᱥᱮ ᱯᱟᱹᱨᱥᱤ ᱫᱚ ᱥᱤᱠᱨᱤᱛᱤ ᱵᱟᱭ ᱧᱟᱢ ᱠᱟᱫᱟ ᱥᱮ ᱵᱟᱹᱱᱩᱜ ᱛᱟᱯᱮᱭᱟ᱾
ᱦᱳᱭ ᱦᱳᱭ ᱦᱳᱭ
ᱱᱚᱣᱟ ᱠᱚᱫᱚ ᱟᱹᱰᱤ ᱟᱹᱰᱤ ᱱᱩᱠᱩ ᱠᱚ ᱟᱹᱰᱤ ᱟᱹᱰᱤ ᱮᱱᱮᱢ ᱪᱮᱫᱟᱜ ᱥᱮ ᱱᱩᱣᱟ ᱠᱚ ᱠᱚ ᱵᱟᱝ ᱠᱚ ᱛᱟᱦᱮᱸ ᱞᱮᱱᱠᱷᱟᱱ ᱱᱩᱠᱩ ᱡᱟᱸᱦᱟ ᱚᱱᱚᱞᱤᱭᱟᱹ ᱥᱮ ᱜᱟᱹᱦᱩᱲᱤᱭᱟᱹ ᱜᱚᱢᱠᱮ ᱠᱚ ᱛᱟᱦᱮᱸ ᱠᱟᱱ ᱛᱮ ᱟᱵᱚ ᱱᱤᱛᱚᱜ ᱵᱚᱱ ᱱᱚᱣᱟ ᱵᱩᱱ ᱦᱩᱭ ᱦᱚᱪᱚ ᱫᱟᱲᱮ ᱟᱠᱟᱫᱟ ᱥᱟᱶᱛᱮ ᱱᱩᱠᱩ ᱡᱟᱦᱟᱸᱭ ᱥᱤᱫᱩ ᱠᱟᱱᱩ ᱪᱟᱸᱫ ᱵᱷᱳᱭᱨᱳᱵᱽ ᱵᱤᱨᱥᱟ ᱢᱩᱱᱰᱟ ᱱᱩᱠᱩ ᱠᱚᱦᱚᱸ ᱡᱩᱫᱤ ᱵᱟᱝᱠᱚ ᱵᱟᱝᱠᱚ ᱞᱟᱹᱲᱦᱟᱹᱭ ᱠᱮᱭᱟ ᱤᱝᱨᱮᱡ ᱥᱟᱶ ᱛᱟᱦᱚᱞᱮ ᱟᱵᱚᱣᱟᱜ ᱫᱤᱥᱚᱢ ᱯᱷᱩᱨᱜᱟᱹᱞ ᱵᱟᱝ ᱦᱩᱭ ᱠᱚᱜᱼᱟ ᱯᱷᱩᱨᱜᱟᱹᱞ ᱵᱟᱝ ᱦᱩᱭ ᱞᱮᱱᱠᱷᱟᱱ ᱟᱵᱚ ᱱᱚᱣᱟ ᱠᱚᱦᱚᱸ ᱥᱤᱠᱨᱤᱛᱤ ᱵᱟᱵᱚᱱ ᱧᱟᱢ ᱫᱟᱲᱮ ᱠᱮᱭᱟ
ᱦᱳᱭ ᱦᱳᱭ ᱦᱳᱭ
ᱟᱨ ᱱᱤᱛᱚᱜ ᱟᱵᱚ ᱱᱚᱝᱠᱟ ᱯᱷᱩᱨᱜᱟᱹᱞ ᱵᱷᱟᱵᱽ ᱛᱮᱫᱚ ᱵᱟᱵᱚᱱ ᱛᱟᱦᱮᱱ ᱠᱚᱜᱼᱟ ᱱᱤᱛᱚᱜ ᱟᱵᱚ ᱨᱚᱰᱚᱚᱡ ᱠᱚᱪᱞᱟᱣ ᱨᱮᱜᱮ ᱵᱚᱱ ᱛᱟᱦᱮᱸ ᱠᱚᱜᱼᱟ
ᱦᱮᱸ ᱦᱮᱸ
ᱯᱟᱹᱨᱥᱤ ᱢᱮᱱᱟᱜ ᱛᱮᱜᱮ ᱟᱵᱚ ᱟᱹᱰᱤ ᱡᱟᱭᱜᱟ ᱨᱮ ᱜᱚᱨᱚᱵᱽ ᱠᱟᱛᱮᱜ ᱵᱚᱱ ᱠᱟᱹᱢᱤ ᱫᱟᱲᱮᱭᱟᱜᱼᱟ᱾
ᱦᱮᱸ ᱥᱮ ᱦᱮᱸᱻ
ᱟᱨ ᱟᱵᱚᱣᱟᱜ ᱯᱟᱹᱨᱥᱤ ᱱᱤᱡᱮᱨᱟᱜ ᱯᱟᱹᱨᱥᱤ ᱨᱮᱱᱟᱜ ᱚᱞᱚᱜ ᱯᱟᱲᱦᱟᱣ ᱫᱚ ᱚᱱᱟ ᱨᱮᱱᱟᱜ ᱥᱟᱫ ᱜᱮ ᱮᱴᱟᱜ ᱨᱚᱠᱚᱢᱟ ᱪᱮᱫᱟᱜ ᱥᱮ ᱡᱷᱚᱛᱚ ᱡᱚᱛᱚ ᱠᱤᱪᱷᱩ ᱱᱤᱡᱮᱨᱟᱜ ᱯᱟᱹᱨᱥᱤ ᱚᱱᱟ ᱫᱚ ᱵᱟᱲᱟᱭ ᱛᱮ ᱥᱮ ᱵᱩᱡᱽ ᱛᱮᱦᱚᱸ ᱟᱹᱰᱤ ᱥᱚᱦᱚᱡᱚᱜ ᱛᱟᱵᱚᱱᱟ ᱦᱮᱸ ᱵᱟᱝ
ᱮ ᱯᱟᱲᱦᱟᱜ ᱛᱮᱦᱚᱸ ᱥᱚᱦᱚᱡᱚᱜᱼᱟ ᱥᱮ ᱵᱩᱡᱷᱟᱹᱣ ᱛᱮᱦᱚᱸ ᱥᱚᱻᱦᱚ ᱥᱚᱡᱚᱜᱼᱟ ᱡᱟᱦᱟᱸ ᱫᱚ ᱱᱤᱡᱟᱹᱨᱟᱜ ᱵᱷᱟᱥᱟ ᱛᱮ ᱡᱟᱦᱟᱱᱟᱜ ᱡᱩᱫᱤ ᱠᱩ ᱠᱩ ᱠᱩᱞᱤ ᱠᱚ ᱫᱚᱦᱚᱸ ᱞᱮᱠᱷᱟᱡ ᱦᱚᱸ
ᱞᱚᱜᱚᱱ ᱥᱟᱺᱦᱤᱡ ᱮᱢ ᱞᱟᱹᱭ ᱫᱟᱹᱲᱮᱭᱟ
ᱦᱩᱸ ᱦᱩᱸ ᱦᱩᱸ᱾ ᱮᱠᱫᱚᱢ ᱟᱨ ᱱᱤᱡᱮᱨ ᱢᱚᱱᱮ ᱛᱮ ᱯᱟᱲᱦᱟᱣ ᱞᱮᱠᱷᱟᱱ ᱫᱚ ᱡᱟᱦᱟᱸᱭ ᱛᱟᱦᱮᱸ ᱜᱮ ᱡᱟᱦᱟᱱᱟᱜ ᱜᱮ ᱟᱹᱰᱤ ᱢᱟᱱᱮ ᱩᱛᱛᱚᱨ ᱥᱮ ᱵᱚᱥᱱᱚ ᱦᱚᱢ ᱞᱟᱹᱭ ᱫᱟᱲᱮᱭᱟᱜᱼᱟ ᱠᱩᱞᱤ ᱟᱹᱰᱤ ᱥᱚᱦᱚᱡᱽ ᱛᱮᱢ ᱮᱢ ᱫᱟᱲᱮᱭᱟᱜᱼᱟ ᱪᱮᱫᱟᱜ ᱥᱮ ᱟᱢᱟᱜ ᱫᱚ ᱡᱟᱱᱟᱢ ᱟᱭᱳ ᱱᱚᱣᱟ ᱫᱚ ᱤᱭᱟᱹ ᱠᱟᱱ ᱛᱟᱢᱟ ᱵᱷᱟᱥᱟ ᱥᱮ ᱨᱚᱲ ᱠᱟᱱ ᱛᱟᱢᱟ ᱱᱚᱣᱟ ᱫᱚ ᱟᱢ ᱠᱟᱹᱴᱤᱡ ᱠᱷᱚᱱᱮᱢ ᱨᱚᱲ ᱟᱹᱜᱩ ᱟᱠᱟᱫᱟ ᱱᱚᱣᱟ ᱵᱟᱨᱮ ᱛᱮᱫᱚ ᱦᱟᱸᱜ ᱟᱢᱮᱢ ᱵᱟᱲᱟᱭᱟ ᱟᱨ ᱨᱚᱲ ᱦᱚᱸ ᱨᱚᱲᱟᱢ ᱥᱟᱶᱛᱮ ᱚᱱᱟ ᱨᱚᱲ ᱛᱮᱫᱚ ᱥᱟᱱᱟᱢ ᱜᱮᱢ ᱵᱩᱡᱟᱮᱸᱜᱟ
ᱡᱟᱦᱟᱸ ᱫᱚ ᱱᱤᱡᱮᱨ ᱛᱮᱦᱚᱢ ᱚᱞ ᱥᱮᱢ ᱨᱚᱲ ᱫᱟᱲᱮᱭᱟᱜᱼᱟ ᱱᱤᱭᱟᱹ ᱫᱚ ᱦᱟᱱᱠᱟ ᱞᱮᱠᱷᱟᱡ ᱱᱟᱯᱟᱭᱚᱜᱼᱟ ᱱᱤᱭᱟᱹ ᱱᱤᱭᱟᱹ ᱠᱚ ᱛᱟᱞᱟ ᱛᱮᱜᱮ ᱵᱚᱱ ᱪᱟᱪᱟᱞᱟᱜᱼᱟ
ᱮᱠᱫᱚᱢ ᱮᱠᱫᱚᱢ ᱮᱠᱫᱚᱢ ᱱᱚᱣᱟ ᱠᱚ ᱫᱟᱨᱟᱭ ᱛᱮᱜᱮ ᱱᱚᱜᱼᱚᱭ ᱵᱷᱟᱜᱮ ᱱᱚᱣᱟ ᱠᱚ ᱢᱮᱱᱟᱜ ᱠᱷᱟᱹᱛᱤᱨ ᱛᱮᱜᱮ ᱟᱵᱚ ᱦᱮᱸ ᱱᱚᱣᱟ ᱠᱚ ᱦᱤᱡᱩᱜ ᱵ ᱨᱚᱲ ᱯᱟᱲᱦᱟᱣ ᱚᱞ ᱯᱟᱲᱦᱟᱣ ᱨᱚᱲ ᱯᱟᱲᱦᱟᱣ ᱥᱟᱶᱛᱮ ᱟᱹᱰᱤ ᱚᱞ ᱯᱟᱲᱦᱟᱣ ᱠᱟᱛᱮᱜ ᱦᱚᱸ ᱟᱵᱚ ᱟᱵᱚ ᱟᱭᱢᱟ ᱟᱭᱢᱟ ᱦᱚᱲ ᱮᱴᱟᱜ ᱢᱟᱨᱟᱝ ᱢᱟᱨᱟᱝ ᱚᱱᱠᱟ ᱯᱚᱥᱴ ᱨᱮᱠᱚ ᱪᱟᱞᱟᱣ ᱫᱟᱲᱮᱭᱟ ᱠᱟᱱᱟ ᱦᱮᱸ ᱵᱟᱝ ᱡᱟᱦᱟᱸᱭ ᱫᱚ ᱢᱟᱥᱴᱟᱨ ᱰᱟᱠᱴᱟᱨ ᱦᱮᱸ ᱚᱱᱟ ᱠᱚᱠᱚ ᱦᱩᱭ ᱫᱟᱲᱮ ᱦᱚᱪᱚ ᱫᱟᱲᱮᱭᱟ ᱠᱟᱱᱟ ᱦᱩᱭ ᱠᱟᱱᱟ ᱠᱚ
ᱦᱮᱸ
ᱵᱟᱠᱷᱟᱱ ᱫᱚ ᱟᱵᱚ ᱡᱩᱫᱤ ᱵᱟᱝ ᱛᱟᱦᱮᱸ ᱠᱚᱜᱼᱟ ᱟᱵᱚ ᱦᱟᱸᱜ ᱡᱟᱦᱟᱱᱟᱜ ᱜᱮ ᱨᱚᱲ ᱠᱚᱨᱮ ᱟᱵᱚ ᱛ ᱦᱟᱸ ᱮᱴᱟᱜ ᱮᱴᱟᱜ ᱮᱴᱟᱜ ᱡᱟᱦᱟᱸ ᱯᱟᱹᱨᱥᱤ ᱠᱚ ᱢᱮᱱᱟᱜᱼᱟ ᱟᱨᱚ ᱟᱭᱢᱟ ᱟᱭᱢᱟ ᱯᱟᱹᱨᱥᱤ ᱚᱱᱟ ᱠᱚ ᱵᱟᱵ ᱵᱩ ᱫᱟᱲᱮ ᱜᱮᱭᱟᱹ ᱟᱵᱚᱨᱮᱱ ᱦᱚᱲᱢᱚ ᱦᱚᱲ ᱠᱚᱦᱚᱸ ᱚᱱᱠᱟᱱ ᱡᱟᱭᱜᱟ ᱠᱚᱨᱮ ᱢᱮᱱᱟᱜ ᱠᱚᱣᱟ ᱚᱱᱠᱟᱱ ᱯᱳᱥᱴ ᱠᱚᱨᱮ ᱡᱟᱦᱟᱸ ᱠᱷᱟᱹᱛᱤᱨ ᱛᱮ ᱛᱮ ᱟᱵᱚ ᱩᱱᱠᱩ ᱥᱟᱶ ᱨᱚᱲ ᱥᱮ ᱰᱟᱠᱴᱟ ᱚᱲᱟᱜ ᱠᱚᱨᱮ ᱥᱟᱶᱛᱮ